ᱨᱚᱲ ᱟᱧᱡᱚᱢᱚᱜ ᱠᱟᱱᱟ? ᱟᱨᱚ
ᱦᱳ
ᱨᱚᱲ ᱟᱸᱡᱚᱢᱚᱜ ᱠᱟᱱᱟ᱾
ᱦᱮᱸ
ᱪᱮᱫ ᱮᱢ ᱢᱮᱱᱫᱟ ᱵᱟᱹᱧ ᱵᱩᱡᱷᱟᱹᱣ ᱞᱮᱫᱟ ᱦᱟ ᱨᱚᱲ ᱢᱮ ᱟᱨ ᱢᱤᱫ ᱫᱚ
ᱢᱮᱱᱫᱟᱞᱤᱧ ᱨᱚᱲ ᱵᱮᱱ ᱟᱸᱡᱚᱢ ᱫᱟ
ᱦᱮᱸ ᱦᱮᱸ ᱟᱸᱡᱚᱢᱚᱜ ᱠᱟᱱᱟ ᱱᱤᱛᱚᱜ ᱪᱮᱫ ᱵᱮᱱ ᱪᱤᱠᱟᱭᱫᱟ ᱛᱚᱵᱮ
ᱱᱟᱥᱮᱱᱟᱜ ᱱᱟᱛᱮ ᱞᱤᱧ ᱫᱩᱲᱩᱵ ᱵᱟᱲᱟ ᱟᱠᱟᱱᱟ
ᱦᱮᱸ ᱟᱹᱞᱤᱧ ᱦᱚᱸ ᱱᱚᱛᱮ ᱵᱟᱡᱟᱨ ᱥᱮᱫ ᱞᱤᱧ ᱦᱮᱡ ᱟᱠᱟᱱᱟ᱾
ᱫᱤᱭᱟᱹᱯᱚᱨᱮ ᱪᱮᱫ ᱞᱮᱠᱟ ᱢᱮᱱᱟᱜ ᱵᱤᱱᱟ ᱚᱲᱟᱜ ᱠᱚ
ᱦᱮᱸ ᱢᱚᱡᱽ ᱜᱮ ᱦᱟᱜ ᱟᱞᱮ ᱫᱚ ᱟᱯᱮᱜ ᱜᱮ
ᱟᱨ ᱛᱟᱨᱯᱚᱨ ᱪᱮᱫᱠᱟ ᱫᱟᱜ ᱧᱩᱨᱩᱜ ᱠᱟᱱᱟ ᱚᱱᱛᱮ
ᱛᱮ ᱫᱟᱜ ᱫᱚ ᱱᱤᱛᱚᱜ ᱫᱚ ᱵᱟᱭ ᱫᱟᱜ ᱮᱫᱟ ᱫᱟᱹᱨᱩᱱ ᱠᱟᱫᱟᱭ ᱱᱤᱛᱚᱜ ᱫᱚ
ᱫᱤᱭᱟᱹᱯᱚᱨ ᱪᱟᱥ ᱪᱟᱥ ᱵᱟᱥ ᱠᱚᱧ ᱥᱟᱺᱜᱤᱧ ᱠᱮᱫᱟᱯᱮ
ᱪᱟᱥ ᱵᱟᱥ ᱫᱚ ᱨᱚᱦᱚᱭ ᱫᱟᱞᱮ ᱵᱟᱞᱮ ᱵᱷᱟᱜᱟᱣ ᱟᱠᱟᱱᱟ ᱨᱚᱦᱚᱭ ᱵᱟᱨᱟᱵᱟᱨᱤ ᱠᱮᱫᱟᱞᱮ
ᱦᱩᱸ ᱟᱞᱮ ᱮᱠᱷᱚᱱ ᱫᱟᱜ ᱜᱮ ᱟᱹᱣᱨᱤ ᱞᱟᱜᱟᱜ
ᱦᱩ ᱟᱯᱮ ᱫᱚ ᱪᱮᱫ ᱥᱮᱨᱢᱟ ᱫᱟᱜ ᱛᱮᱯᱮ ᱨᱚᱦᱚᱭᱟ ᱥᱮ
ᱜᱮᱭᱟᱞᱮ
ᱥᱮᱨᱢᱟ ᱫᱟᱜ ᱯᱮ ᱨᱚᱦᱚᱭ ᱫᱟ ᱥᱮ ᱚᱱᱠᱟ ᱨᱚᱲ ᱢᱮ
ᱨᱚᱲ ᱫᱚᱵᱮᱱ ᱟᱸᱡᱚᱢ ᱫᱟ
ᱦᱮᱸ ᱟᱸᱡᱚᱢ ᱠᱮᱫᱟᱞᱤᱧ ᱱᱤᱛᱚᱜ ᱢᱮᱱᱫᱟᱞᱤᱧ ᱟᱯᱮ ᱥᱮᱫ ᱫᱚ ᱪᱮᱫ ᱥᱮᱨᱢᱟ ᱫᱟᱜ ᱛᱮᱯᱮ ᱨᱚᱦᱚᱭᱟ ᱦᱩᱲᱩ ᱫᱚ ᱥᱮ
ᱦᱮᱞᱳ
ᱦᱮᱸ ᱢᱚᱸᱡᱽ ᱧᱚᱜ ᱡᱟᱭᱜᱟ ᱨᱮ ᱪᱟᱞᱟᱜ ᱵᱮᱱ ᱟᱸᱡᱚᱢ
ᱦᱮᱞᱳ
ᱡᱟᱭᱜᱟ ᱨᱮ ᱪᱟᱞᱟᱜ ᱵᱮᱱ ᱨᱚᱲ ᱵᱟᱵᱮᱱ ᱟᱡᱚᱢᱫᱟ
ᱦᱮᱸ ᱟᱸᱡᱚᱢ ᱫᱟᱞᱤᱧ ᱞᱟᱹᱭ ᱵᱮᱱ
ᱢᱮᱱᱫᱟᱞᱤᱧ ᱟᱯᱮ ᱫᱚ ᱥᱮᱨᱢᱟ ᱫᱟᱜ ᱫᱚᱯᱮ ᱪᱟᱥᱟ ᱥᱮ ᱛᱚᱵᱮ ᱪᱮᱫ ᱩᱛᱳ ᱠᱚᱯᱮ ᱡᱚᱢ ᱵᱟᱲᱟ ᱠᱮᱫᱟ
ᱵᱟᱹᱧ ᱵᱩᱡᱽ ᱫᱟᱲᱮᱣᱫᱟ
ᱢᱮᱱ ᱫᱟᱞᱤᱧ
ᱟᱨ ᱢᱤᱫ ᱫᱷᱟᱣ ᱢᱮᱱ ᱢᱮᱥᱮ ᱪᱮᱫ ᱪᱚ ᱵᱟᱝ ᱟᱡᱚᱢᱚᱜ
ᱪᱮᱫ ᱩᱛᱩ ᱯᱮ ᱡᱚᱢ ᱠᱮᱫᱟ
ᱪᱮᱫ ᱩᱛᱩᱞᱮ ᱡᱚᱢ ᱠᱮᱫᱟ
ᱦᱮᱸ
ᱮᱠᱷᱚᱱ ᱫᱚ ᱡᱚᱢ ᱫᱚ ᱟᱹᱣᱨᱤ ᱦᱩᱭᱩᱜ ᱟ ᱡᱚᱢ ᱦᱩᱭᱩᱜᱼᱟ ᱟᱴ
ᱦᱩᱸ
ᱛᱟᱦᱚᱞᱮ ᱜᱚᱢᱠᱮ ᱟᱯᱮ ᱚᱠᱟ ᱫᱤᱥᱚᱢ
ᱟᱫᱚ ᱚᱱᱟ ᱠᱚᱫᱚ ᱵᱟᱞᱟᱝ ᱜᱟᱞᱢᱟᱨᱟᱼᱟ ᱢᱟᱱᱟ ᱜᱮᱭᱟ ᱢᱮᱱ ᱠᱟᱫᱟ ᱠᱚ
ᱚ
ᱦᱩᱸ
ᱫᱤᱭᱟ ᱯᱚᱨ ᱛᱟᱦᱚᱞᱮ ᱟᱢ ᱮᱠᱞᱟ ᱜᱮᱢ ᱪᱟᱞᱟᱣᱱᱟ ᱥᱮ ᱟᱢ ᱥᱟᱶᱛᱮ ᱟᱨᱚ ᱡᱟᱦᱟᱸᱭ ᱯᱮ ᱪᱟᱞᱟᱜᱼᱟ ᱦᱟ
ᱟᱨ ᱢᱤᱫ ᱫᱷᱟᱢ ᱨᱚᱲ ᱢᱮ
ᱢᱮᱱᱤᱹᱧ ᱟᱢ ᱮᱠᱞᱟ ᱜᱮᱢ ᱪᱟᱞᱟᱣ ᱠᱟᱱᱟ ᱥᱮ ᱟᱢ ᱥᱚᱸᱜᱮᱨᱮ ᱡᱟᱦᱟᱸᱭ ᱪᱟᱞᱟᱣ ᱟᱠᱟᱱᱛᱮ
ᱤᱧ ᱮᱠᱞᱟ ᱜᱮᱤᱧ ᱦᱮᱡ ᱟᱠᱟᱱᱟ ᱛᱚᱵᱮ ᱟᱯᱮᱥᱮᱫ ᱫᱚ ᱧᱤᱛᱚᱜ ᱫᱚ ᱪᱮᱫ ᱯᱚᱨᱚᱵᱽ ᱠᱚ ᱦᱩᱭᱩᱜ ᱟ ᱥᱮ ᱵᱟᱝ
ᱯᱚᱨᱚᱵᱽ ᱠᱚᱫᱚ ᱱᱤᱛᱚᱜ ᱫᱚ ᱵᱟᱹᱱᱩᱜᱼᱟ ᱥᱮ ᱢᱟᱨᱪ ᱨᱮ ᱢᱮᱱᱟᱜᱼᱟ ᱢᱤᱫᱴᱮᱱ
ᱟᱸᱡᱚᱢ ᱠᱟᱫᱟ
ᱦᱮᱸ
ᱦᱮᱸ ᱩᱱᱤ ᱵᱮᱱ ᱟᱸᱡᱚᱢᱟ
ᱵᱟᱝ
ᱵᱟᱝᱵᱮᱱ ᱟᱸᱡᱚᱢ
ᱦᱮᱸ ᱢᱮᱱᱫᱟᱞᱤᱧ ᱵᱟᱞᱤᱧ ᱟᱸᱡᱚᱢ ᱵᱟᱝ ᱵᱟᱝ
ᱚ ᱚᱸᱰᱮ ᱢᱤᱫᱴᱮᱱ ᱯᱟᱛᱟ ᱦᱩᱭᱩᱜ ᱛᱟᱞᱮᱭᱟ ᱦᱟᱱᱮ ᱵᱚᱪᱷᱚᱨ ᱨᱮ ᱢᱤᱫ ᱫᱷᱟᱣ ᱠᱟᱛᱮ ᱦᱩᱭᱩᱜᱼᱟ ᱚᱱᱟ ᱜᱮ
ᱟᱨ ᱢᱤᱫᱴᱮᱱ ᱚᱱᱟ ᱡᱟᱭᱜᱟ ᱨᱮᱜᱮ ᱦᱩᱭᱩᱜ ᱛᱟᱞᱮᱭᱟ ᱯᱟᱛᱟ ᱚᱱᱟ ᱫᱚ ᱦᱚᱲ ᱯᱟᱛᱟ
ᱟᱨ ᱛᱚᱵᱮ ᱥᱚᱦᱚᱨᱟᱭ ᱠᱚᱫᱚ ᱵᱟᱯᱮ ᱢᱟᱱᱟᱣᱟ
ᱥᱚᱨᱦᱟᱭ ᱦᱮᱸ ᱥᱚᱨᱦᱟᱭ ᱥᱚᱨᱦᱟᱭ ᱢᱟᱱᱟᱣ ᱜᱮ ᱦᱩᱭᱩᱜᱼᱟ ᱟᱞᱮ ᱫᱚ ᱤᱭᱟᱹ ᱥᱮ ᱥᱚᱨᱦᱟᱭ ᱫᱚᱞᱮ ᱢᱟᱱᱟᱣ ᱥᱮᱱᱟ ᱡᱟᱱᱩᱣᱟᱨᱤ ᱨᱮ ᱯᱩᱥ ᱵᱚᱸᱜᱟ ᱞᱮ ᱥᱚᱨᱦᱟᱭᱮᱫ ᱛᱟᱦᱮᱱᱟ ᱟᱞᱮᱫᱚ ᱟᱯᱮᱜᱮ
ᱟᱞᱮ ᱦᱚᱸ ᱡᱟᱱᱣᱟᱨᱤ ᱨᱮ
ᱡᱟᱱᱚᱣᱟᱨᱤ
ᱡᱟᱱᱣᱟᱨᱤ ᱪᱳᱫᱫᱳ ᱛᱟᱹᱨᱤᱠᱷ ᱠᱷᱚᱡᱽ ᱮᱦᱚᱵᱚᱜᱼᱟ
ᱟᱯᱮ ᱫᱚ ᱪᱮᱫ ᱞᱮᱠᱟᱯᱮ ᱥᱚᱨᱦᱟᱭ ᱛᱟᱦᱮᱸᱱ ᱛᱮ
ᱟᱞᱮ ᱥᱚᱨᱦᱟᱭᱚᱜᱼᱟᱞᱮ ᱪᱷᱚᱭ ᱫᱤᱱ ᱞᱮ ᱢᱟᱱᱟᱣᱟ
ᱪᱷᱚᱭ ᱫᱤᱱ ᱛᱩᱢᱫᱟᱹᱜ ᱴᱟᱢᱟᱠ ᱠᱚ ᱫᱚ ᱯᱮ ᱨᱩᱭ ᱜᱮᱭᱟ ᱥᱮ
ᱦᱮᱸ ᱦᱮᱸ ᱨᱩᱭ ᱟᱞᱮ
ᱚ
ᱠᱩᱞᱦᱤ ᱠᱚᱨᱮ ᱮᱱᱮᱡᱚᱜ ᱟᱞᱮ
ᱦᱮᱸ ᱦᱮᱸ
ᱟᱨ ᱥᱟᱠᱨᱟᱛ ᱵᱟᱯᱮ ᱢᱮᱱᱟ ᱥᱟᱠᱨᱟᱛ
ᱦᱮᱸ ᱢᱟᱱᱟ ᱜᱮ ᱦᱩᱭᱩᱜᱼᱟ
ᱚ ᱥᱟᱠᱨᱟᱛ ᱫᱚ ᱟᱯᱮᱫᱚ
ᱦᱩᱸ ᱨᱚᱲ ᱢᱮ ᱟᱯᱮ ᱥᱟᱠᱨᱟᱛ ᱫᱚ ᱵᱮᱜᱟᱨ ᱨᱮᱯᱮ ᱢᱟᱱᱟᱣᱟ ᱥᱮ ᱥᱚᱨᱦᱟᱭ ᱛᱟᱭᱚᱢ ᱜᱮ
ᱤᱧ ᱫᱚ ᱢᱟᱱᱮ ᱵᱟᱹᱧ ᱚᱲᱟᱜ ᱨᱮᱫᱚ ᱵᱟᱹᱧ ᱛᱟᱦᱮᱸ ᱵᱟᱲᱟᱜ ᱛᱟᱦᱮᱱᱟ ᱵᱟᱭᱨᱮ ᱨᱤᱧ ᱛᱟᱦᱮᱱ ᱛᱟᱦᱮᱱᱟ ᱤᱧ ᱩᱱᱟᱹᱜ ᱵᱟᱲᱟᱭᱟᱹᱧ ᱦᱮᱸ ᱥᱚᱨᱦᱟᱭᱤᱧ ᱛᱚ ᱠᱟᱹᱴᱤᱡ ᱥᱚᱢᱚᱭ ᱛᱟᱦᱮᱱᱟ ᱮᱠᱷᱚᱱ ᱫᱚ ᱵᱟᱝ ᱛᱟᱦᱮᱱᱟ
ᱟᱫᱚ ᱚᱱᱟ ᱫᱚ ᱪᱮᱠᱟᱜ ᱠᱟᱱ ᱛᱟᱦᱮᱸ ᱵᱟᱧ ᱧᱮᱞ ᱫᱟᱲᱮᱭᱟᱜ
ᱟᱸᱡᱚ
ᱦᱟᱸ ᱟᱸᱡᱚᱢ ᱠᱮᱫᱟᱞᱤᱧ
ᱦᱮᱸ ᱚᱠᱟᱨᱮ ᱢᱮᱱᱟᱜ ᱠᱟᱜ ᱢᱮᱱᱛᱮ ᱫᱩ
ᱦᱮᱸ
ᱦᱮᱸ
ᱟᱨᱡᱤᱫ ᱫᱷᱟᱣ ᱨᱚᱲ ᱢᱮ
ᱦᱮᱞᱳ ᱚᱠᱟ ᱨᱮ ᱦᱮᱱᱟᱜ ᱯᱮᱭᱟ ᱥᱮᱛᱟ ᱨᱟᱜ ᱠᱚ ᱟᱸᱡᱚᱢᱚᱜ ᱠᱟᱱᱟ ᱤᱧ ᱥᱮᱛᱟ ᱠᱚ ᱠᱚ ᱨᱟᱜ ᱮᱫᱟ ᱚᱠᱟᱨᱮ ᱢᱮᱱᱟᱜ ᱠᱟᱜ ᱢᱮᱭᱟ
ᱱᱚᱛᱮ ᱞᱤᱧ ᱦᱮᱡ ᱞᱮᱱᱟ ᱵᱟᱡᱟᱨ ᱥᱮᱫ ᱟᱫᱚ ᱱᱚᱛᱮ ᱯᱷᱟᱨᱟᱠ ᱧᱚᱜ ᱞᱤᱧ ᱦᱮᱡ ᱟᱠᱟᱱᱟ ᱵᱟᱡᱟᱨ ᱠᱷᱚᱡ ᱫᱚ
ᱚ ᱦᱟᱛᱟᱣ ᱛᱟᱦᱞᱮ ᱦᱟᱴ ᱵᱟᱴ ᱠᱚ ᱫᱚ ᱦᱩᱭᱱᱟ ᱥᱮ ᱵᱟᱝ
ᱦᱩᱭᱱᱟ ᱚᱱᱟ ᱠᱚᱫᱚ ᱡᱚᱛᱚ ᱥᱣᱫᱟ ᱵᱟᱣᱫᱟ ᱥᱟᱣᱫᱟ ᱠᱮᱫᱟᱞᱤᱧ
ᱦᱮᱸ᱾
ᱡᱷᱚᱛᱚᱣᱟᱜ ᱦᱩᱭ ᱠᱟᱛᱮ ᱱᱚᱛᱮ ᱨᱮ ᱱᱤᱛᱚᱜ ᱵᱚᱞᱮ ᱛᱷᱚᱲᱟ ᱴᱟᱭᱤᱢ ᱞᱤᱧ ᱧᱟᱢᱟ ᱚᱱᱟᱛᱮ ᱠᱚᱞ ᱦᱩᱭ ᱠᱟᱱᱟ
ᱛᱟᱦᱞᱮ ᱚᱲᱟᱜ ᱫᱚ ᱛᱤᱨᱮ ᱵᱮᱱ ᱪᱟᱞᱟᱜᱼᱟ
ᱦᱮᱸ
ᱛᱤ ᱨᱤᱵᱤᱱ ᱪᱟᱞᱟᱜᱼᱟ
ᱪᱟᱞᱟᱜ ᱟᱹᱞᱤᱧ ᱱᱤᱛᱚᱜ ᱢᱤᱫ ᱜᱷᱟᱹᱲᱤᱡ ᱛᱟᱭᱚᱢ ᱚᱲᱟᱜ ᱥᱩᱨ ᱨᱮᱜᱮ ᱵᱟᱝ ᱚᱲᱟᱜ ᱥᱩᱨ ᱨᱮᱜᱮ ᱵᱟᱡᱟᱨ ᱦᱩᱭᱩᱜ ᱠᱟᱱᱟ
ᱛᱟᱦᱚᱞᱮ ᱟᱯᱮ ᱫᱤᱥᱚᱢ ᱨᱮ ᱫᱚ ᱵᱤᱨ ᱫᱚ ᱢᱮᱱᱟᱜᱼᱟ ᱥᱮ ᱵᱟᱝ
ᱪᱮᱫ ᱞᱮᱠᱟ
ᱫᱚ ᱢᱮᱱᱟᱜᱼᱟ ᱥᱮ
ᱨᱚᱲ ᱵᱟᱝ ᱟᱸᱡᱚᱢ ᱞᱮᱱᱟ
ᱟᱯᱮ ᱫᱤᱥᱚᱢ ᱫᱚ ᱵᱩᱨᱩ ᱠᱚᱫᱚ ᱢᱮᱱᱟᱜᱼᱟ ᱥᱮ ᱵᱟᱹᱱᱩᱜᱼᱟ
ᱚ ᱟᱞᱮ ᱥᱮᱫ ᱫᱚ ᱵᱩᱨᱩ ᱠᱚᱫᱚ ᱵᱟᱹᱱᱩᱜᱼᱟ ᱠᱷᱟᱹᱞᱤ ᱟᱞᱮ ᱥᱮᱫ ᱫᱚ ᱜᱟᱡᱟᱲ ᱫᱟᱨᱮ ᱱᱟᱹᱲᱤ
ᱚ ᱚᱠᱟ ᱡᱮᱞᱟ ᱠᱟᱱ ᱛᱟᱯᱮᱭᱟ?
ᱚᱱᱟ ᱞᱟᱹᱭ ᱵᱟᱝ ᱜᱟᱱᱚᱜᱼᱟ ᱢᱮᱱ ᱠᱟᱫᱟ ᱠᱚ ᱡᱚᱢ ᱠᱮᱫᱟ ᱵᱮᱱ ᱨᱚᱲ ᱵᱮᱱ
ᱦᱮᱸ ᱦᱟᱞᱳ
ᱟᱯᱮ ᱫᱚ ᱚᱱᱛᱮ ᱫᱚ ᱰᱟᱝᱨᱟ ᱛᱮᱯᱮ ᱥᱤ ᱭᱟᱜᱼᱟ ᱥᱮ ᱴᱮᱠᱴᱟᱨ ᱛᱮ
ᱵᱟᱸ ᱞᱟᱦᱟᱛᱮ ᱰᱟᱝᱨᱟ ᱫᱚ ᱥᱤ ᱦᱳᱭᱳᱜ ᱠᱟᱱ ᱛᱟᱦᱮᱸᱱᱟ ᱱᱮᱛᱟᱨ ᱫᱚ ᱴᱨᱟᱠᱴᱟᱨ ᱛᱮᱜᱮ ᱴᱨᱟᱠᱴᱟᱨ ᱜᱮ ᱱᱮᱛᱟᱨ ᱫᱚ ᱡᱚᱛᱚ ᱦᱚᱲ ᱠᱚ ᱱᱮᱛᱟᱨ ᱫᱚ ᱚᱱᱟ ᱦᱚᱛᱮᱫ ᱛᱮ ᱰᱟᱝᱨᱤ ᱛᱮᱫᱚ ᱚᱠᱚᱭ ᱦᱚᱲ ᱦᱚᱸ ᱵᱟᱠᱚ ᱫᱚᱦᱚᱭᱮᱫ ᱠᱚᱣᱟ
ᱦᱩᱸ ᱟᱞᱮ ᱦᱚᱸ ᱚᱝᱠᱟ ᱜᱮ ᱟᱞᱮ ᱦᱚᱸ ᱱᱤᱛᱚᱜ ᱫᱚ ᱵᱟᱵᱟ ᱢᱮᱱᱟᱭᱟ ᱵᱟᱝ ᱟᱫᱚ ᱩᱱᱤᱜᱮ ᱥᱤ ᱵᱟᱲᱟᱭᱟᱭ ᱰᱟᱝᱨᱟ ᱛᱮᱫᱚ ᱟᱨ ᱴᱮᱠᱴᱟᱨ ᱛᱮ ᱯᱨᱚᱛᱷᱚᱢ ᱥᱤᱭᱟ ᱯᱨᱚᱛᱷᱚᱢ ᱫᱚ ᱴᱮᱠᱴᱟᱨ ᱛᱟᱨ ᱯᱚᱨᱮ ᱱᱟᱦᱮᱞ ᱛᱮᱫᱚ
ᱦᱩᱸ
ᱵᱚᱞᱮ ᱱᱮᱛᱟᱨ ᱫᱚ ᱦᱚᱲ ᱵᱟᱹᱱᱩᱜ ᱠᱚᱣᱟ ᱪᱮᱫ ᱨᱮᱱ ᱦᱚᱲ ᱴᱨᱟᱠᱴᱟᱨ ᱛᱮ ᱤᱫᱤᱭ ᱦᱩᱭᱩᱜᱼᱟ
ᱦᱩᱸ ᱛᱷᱟ ᱛᱚᱵᱮ ᱩᱛᱩ ᱡᱤᱱᱤᱥ ᱠᱚ ᱠᱚ ᱪᱟᱥ ᱟ ᱥᱮ ᱚᱱᱛᱮ ᱵᱟᱝ
ᱵᱟᱝ ᱟᱸᱡᱚᱢᱚᱜ ᱠᱟᱱᱟ ᱟᱨ ᱢᱤᱫ ᱫᱷᱟᱣ ᱨᱚᱲ ᱢᱮ
ᱢᱮᱱ ᱫᱟᱞᱤᱧ ᱩᱛᱩ ᱡᱤᱱᱤᱥ ᱠᱚᱦᱚᱸ ᱯᱮ ᱪᱟᱥᱟ ᱟᱯᱮ ᱚᱲᱟᱜ ᱨᱮ
ᱪᱟᱥ ᱠᱚ ᱦᱩᱭᱩᱜ ᱜᱮᱭᱟ ᱪᱮᱫᱟᱜ ᱵᱟᱝ ᱪᱟᱥ ᱫᱚ ᱦᱩᱭᱩᱜ ᱜᱮᱭᱟ ᱢᱟᱱᱮ ᱦᱳᱲᱳ ᱠᱳ ᱤᱨ ᱵᱟᱲᱟ ᱠᱟᱛᱮᱫ ᱛᱩᱲᱤ ᱠᱚ ᱪᱟᱥ ᱛᱟᱦᱮᱱ ᱟᱞᱮ ᱥᱚᱵᱡᱤ ᱠᱚ
ᱦᱮᱸ ᱟᱞᱮ ᱥᱮᱫ ᱫᱚ ᱱᱚᱛᱮ ᱫᱚ ᱪᱟᱥ ᱜᱮᱭᱟ ᱞᱮ ᱱᱤᱛᱚᱜ ᱦᱩᱲᱩ ᱨᱚᱦᱚᱭ ᱵᱟᱜᱟᱣ ᱠᱟᱛᱮ ᱛᱟᱭᱱᱚᱢ ᱛᱮ ᱚᱱᱟ ᱨᱟᱢᱵᱲᱟ ᱠᱚ ᱛᱤᱞᱢᱤᱧ ᱠᱚ
ᱦᱟᱻ ᱛᱟᱞᱦᱮ ᱪᱟᱥ ᱵᱟᱥ ᱠᱚ ᱫᱚ ᱟᱣᱨᱤ ᱯᱮ ᱥᱩᱨᱩᱭᱟᱛᱚ
ᱟᱹᱣᱨᱤ ᱚᱱᱟ ᱫᱚ ᱚᱱᱟ ᱦᱩᱲᱩ ᱨᱚᱦᱚᱭ ᱜᱮ ᱵᱟᱞᱮ ᱪᱟᱵᱟᱣ ᱠᱟᱫᱟ ᱵᱟᱝ ᱟᱫᱚ ᱦᱩᱲᱩ ᱨᱚᱦᱚᱭ ᱪᱟᱵᱟ ᱞᱮᱠᱷᱟᱡ ᱫᱚ
ᱛᱤᱱ ᱥᱟᱺᱜᱤᱧ ᱠᱮᱫᱟ ᱯᱮ?
ᱦᱟᱸ?
ᱢᱮᱱᱫᱤᱧ ᱪᱟᱥᱵᱟᱥ ᱫᱚ ᱛᱤᱱ ᱥᱟᱺᱜᱤᱧ ᱦᱩᱭᱮᱱ
ᱦᱩᱭᱱᱟ ᱵᱟᱨᱟᱵᱟᱨᱤ ᱦᱩᱭᱱᱟ᱾ ᱛᱷᱚᱲᱟ ᱜᱟᱱ ᱥᱟᱨᱮᱡ ᱠᱟᱱᱟ᱾
ᱟᱞᱮᱥᱮᱡ ᱫᱚ ᱱᱤᱛᱚᱜ ᱫᱚ ᱢᱟᱱᱮ ᱮᱛᱚᱦᱚᱵ ᱜᱮ ᱟᱣᱨᱤ ᱞᱮ ᱮᱛᱚᱦᱚᱵᱟ᱾
ᱦᱮᱸ ᱟᱞᱮᱥᱮᱫ ᱫᱚ ᱥᱟᱱᱟᱢ ᱞᱮᱠᱟ ᱠᱚ ᱨᱚᱦᱚᱭ ᱪᱟᱵᱟᱭᱮᱫᱟ ᱦᱟᱸᱜ᱾
ᱟᱞᱮᱥᱮᱫ ᱫᱚ ᱦᱚᱜᱚᱭ ᱛᱚ ᱵᱟᱨᱫᱤᱱ ᱞᱟᱦᱟ ᱠᱷᱚᱡᱽ ᱪᱟᱞᱟᱜ ᱠᱟᱱᱟ ᱢᱟᱱᱮ ᱫᱟᱜ ᱟᱫᱚᱢ ᱠᱚᱱᱳ ᱥᱚᱢᱚᱭ ᱫᱚᱢᱮ ᱡᱳ ᱨᱮ ᱫᱟᱜ ᱮ ᱠᱳᱱᱳ ᱥᱚᱢᱚᱭ ᱫᱚᱢᱮ ᱡᱳᱨ ᱮ ᱫᱟᱜ ᱮᱫᱟ ᱠᱚᱱᱚ ᱥᱚᱢᱚᱭ ᱫᱚ ᱵᱟᱝ ᱢᱟᱱᱮ ᱫᱟᱜᱽ ᱫᱚ ᱧᱩᱨ ᱧᱩᱨᱩᱜ ᱠᱟᱱ ᱜᱮᱭᱟ ᱢᱟᱱᱮ ᱦᱟᱞᱠᱟ ᱦᱟᱞᱠᱟ᱾ ᱢᱟᱱᱮ ᱦᱚᱲ ᱞᱚᱦᱚᱫᱚᱜ ᱞᱮᱠᱟ ᱫᱚ ᱫᱟᱜ ᱫᱚᱭ ᱫᱟᱜᱮᱫ ᱜᱮᱭᱟ᱾ ᱛᱚ ᱫᱟᱜ
ᱵᱟᱹᱭᱦᱟᱹᱲ ᱠᱷᱮᱛ ᱨᱮᱫᱚ ᱵᱟᱢ ᱯᱮᱨᱮᱡᱚᱜ ᱠᱟᱱᱟ
ᱯᱮᱨᱮᱡ ᱫᱚ ᱯᱮᱨᱮᱡᱚᱜ ᱠᱟᱱᱟ ᱡᱟᱦᱟᱸ ᱠᱷᱮᱛ ᱠᱚ ᱢᱟᱱᱮ ᱞᱚᱦᱚᱫ ᱜᱮᱭᱟ ᱥᱮ ᱚᱱᱟ ᱫᱚ ᱞᱟᱛᱟᱨ ᱥᱮᱫ ᱫᱚ ᱫᱟᱜ ᱫᱚ ᱵᱟᱭ ᱴᱟᱱ ᱪᱮᱛᱟᱱ ᱨᱮᱜᱮ ᱚᱱᱟ ᱠᱚᱜᱮ ᱠᱷᱚᱡᱚᱜ ᱠᱟᱱᱟ ᱢᱤᱫ ᱵᱟᱨᱭᱟ
ᱦᱩᱸ᱾